ᱜᱚᱝᱠᱮ,
ᱦᱳᱭ ᱦᱳᱭ᱾
ᱛᱚᱵᱮ ᱜᱚᱝᱠᱮ ᱦᱚᱸᱜᱼᱚᱭ ᱮ ᱤᱧ ᱞᱟᱹᱭᱮᱫ ᱛᱟᱦᱮᱱᱟ ᱡᱮ ᱦᱚᱸᱜᱼᱚᱭ, ᱦᱳᱲᱳ ᱠᱚ ᱢᱮᱥᱤᱱ ᱠᱚᱛᱮ ᱦᱚᱸᱠᱚ ᱪᱷᱟᱲᱟᱣ ᱫᱟ ᱱᱮᱛᱟᱨ ᱫᱚ ᱮᱸ ᱡᱟᱹᱥᱛᱤ, ᱢᱮᱥᱤᱱ ᱠᱚᱛᱮ ᱠᱚ ᱡᱟᱲᱟᱣ ᱛᱟᱞᱮ ᱮᱠᱴᱩ ᱢᱮᱥᱤᱱ ᱠᱚᱛᱮ ᱦᱮᱸ ᱥᱮ᱾ ᱛᱚ ᱟᱯᱮ ᱥᱮᱜ ᱦᱚᱸᱜᱼᱚᱭ ᱚᱠᱟ ᱞᱮᱠᱟ ᱤᱞᱮᱠᱴᱨᱤᱠ ᱢᱮᱥᱤᱱ ᱠᱚᱫᱚ ᱯᱮ ᱡᱷᱟᱲᱟᱣ ᱜᱮᱭᱟ ᱥᱮ ᱵᱟᱝ ᱥᱮ ᱱᱮᱛᱟᱨ ᱦᱚᱸ, ᱯᱟᱹᱦᱤᱞ ᱞᱮᱠᱟ ᱦᱚᱸᱜ ᱚᱭ ᱫᱷᱤᱨᱤ ᱠᱚᱛᱮ ᱫᱷᱤᱨᱤ ᱠᱚᱨᱮ ᱯᱮ ᱫᱟᱞ ᱮᱹᱫᱟ ᱢᱟᱱᱮ ᱚᱠᱟ ᱞᱮᱠᱟ ᱟᱯᱮᱥᱮᱫ ᱫᱚ?
ᱦᱳᱭ᱾ ᱟᱫᱚ ᱱᱚᱣᱟ ᱜᱚᱝᱠᱮ ᱡᱚᱫᱤ ᱠᱤ ᱤᱭᱟᱹ ᱯᱚᱨᱤᱥᱠᱟᱨ ᱧᱚᱜ ᱞᱤᱧ ᱢᱮᱛᱟ ᱵᱤᱱᱟ ᱛᱚ ᱵᱮᱯᱟᱨᱴᱟᱜ ᱱᱚᱜ ᱱᱚᱝᱠᱟ ᱠᱟᱱᱟ᱾ ᱡᱮ ᱞᱟᱦᱟᱛᱮ ᱡᱮᱢᱚᱱ ᱫᱟᱞ ᱦᱩᱭᱩᱜ ᱛᱟᱦᱮᱸᱜ ᱡᱟᱦᱟᱸ ᱟᱵᱤᱱ ᱵᱤᱱ ᱞᱟᱹᱭᱮᱫ ᱛᱟᱦᱮᱸᱫ ᱡᱮ ᱫᱷᱤᱨᱤ ᱠᱚᱨᱮ ᱫᱟᱞ ᱦᱩᱭᱩᱜᱼᱟ ᱚᱱᱠᱟ ᱫᱷᱤᱨᱤ ᱠᱚᱫᱚ ᱱᱚᱛᱮ ᱫᱚ ᱵᱟᱹᱱᱩᱜ ᱠᱷᱟᱹᱛᱤᱨ ᱡᱟᱦᱟᱸ ᱥᱤᱞᱯᱤᱧ ᱡᱟᱦᱟᱸ ᱦᱮᱱᱟᱜ ᱛᱟᱵᱚᱱᱟ ᱦᱳᱭᱥᱮ ᱥᱤᱞᱯᱤᱧ ᱨᱮᱱᱟᱜ ᱢᱤᱫᱴᱟᱝ ᱡᱟᱦᱟᱸ ᱯᱟᱞᱞᱟ ᱥᱮ ᱵᱟᱞᱞᱟ ᱵᱚᱱ ᱞᱟᱹᱭ ᱮᱫᱟ, ᱦᱳᱭ ᱛᱚ ᱟᱞᱮᱥᱮᱫ ᱫᱚ ᱢᱟᱱᱮ ᱵᱟᱞᱞᱟ ᱠᱚ ᱞᱟᱹᱭ ᱜᱮᱭᱟ ᱛᱚ ᱥᱤᱞᱯᱤᱧ ᱨᱮᱱᱟᱜ ᱛᱟᱦᱞᱮ ᱚᱱᱟ ᱥᱤᱞᱯᱤᱧ ᱨᱮᱱᱟᱜ ᱮᱻ ᱚᱱᱟᱞᱮ ᱵᱟᱞᱞᱟ ᱞᱮ ᱟᱹᱜᱩᱭᱟ ᱟᱨ ᱢᱟᱱᱮ, ᱡᱟᱦᱟᱸ ᱦᱩᱲᱩ ᱛᱟᱨᱮ ᱟᱨᱠᱤ ᱚᱱᱟ ᱵᱟᱨᱭᱟ ᱜᱟᱱ ᱦᱩᱲᱩ ᱛᱟᱨᱤ ᱪᱮᱛᱟᱱ ᱨᱮᱞᱮ ᱫᱚᱦᱚᱭ ᱜᱮᱭᱟ ᱢᱤᱫ ᱥᱮᱫ ᱫᱚ ᱠᱟᱹᱡ ᱞᱮ ᱞᱟᱛᱟᱨ ᱧᱚᱜᱟ ᱢᱤᱫ ᱥᱮᱫ ᱫᱚ ᱠᱟᱹᱡ ᱞᱮ ᱪᱮᱛᱟᱱ ᱧᱚᱜᱟ ᱾ ᱟᱫᱚ ᱚᱱᱟ ᱪᱮᱛᱟᱱ ᱨᱮᱜᱮᱞᱮ ᱫᱟᱞ ᱜᱮᱭᱟ ᱦᱳᱭ ᱾ ᱟᱫᱚ ᱚᱱᱟ ᱪᱮᱛᱟᱱ ᱨᱮᱜᱮ ᱫᱟᱞ ᱠᱟᱛᱮᱫ ᱟᱫᱚ ᱦᱩᱲᱩ ᱠᱚ ᱦᱩᱲᱩ ᱠᱚᱫᱚ ᱡᱚᱛᱚ ᱞᱟᱛᱟᱨ ᱥᱮᱫ ᱧᱩᱨᱩᱜᱼᱟ ᱟᱨ ᱢᱟᱱᱮ ᱠᱷᱚᱲ ᱠᱚᱫᱚ ᱟᱫᱚ ᱛᱟᱭᱚᱢ ᱥᱮᱫᱞᱮ ᱜᱤᱲᱤᱭᱟ ᱦᱳᱭᱥᱮ ᱚᱱᱟ ᱠᱚ ᱟᱨ ᱞᱮ ᱥᱟᱢᱴᱟᱣ ᱜᱮᱭᱟ ᱾ ᱟᱨ ᱛᱟᱨᱯᱚᱨᱮ ᱟᱫᱚᱵᱚᱱ ᱩᱲᱩᱝ ᱠᱮᱫᱟ ᱡᱟᱦᱟᱸ ᱞᱮᱵᱮᱫ ᱢᱮᱥᱤᱱ ᱦᱳᱭ, ᱪᱮᱠᱟᱵᱚᱱ ᱞᱮᱵᱮᱫ ᱮᱫᱟ ᱚᱱᱠᱟᱜᱮ ᱟᱹᱪᱩᱨᱚᱜ ᱠᱟᱱᱟ ᱟᱫᱚ ᱚᱱᱟ ᱨᱮᱦᱚᱸ ᱫᱟᱞ ᱵᱟᱲᱟ ᱦᱩᱭ ᱟᱠᱟᱱᱟ ᱾ ᱦᱳᱭᱥᱮ ᱚᱱᱟᱨᱮ ᱫᱟᱞ ᱵᱟᱲᱟ ᱦᱩᱭ ᱠᱟᱛᱮᱜ ᱟᱫᱚ ᱢᱟᱱᱮ, ᱚᱱᱟ ᱦᱚᱸ ᱟᱹᱰᱤ ᱵᱷᱟᱹᱜᱤ ᱟᱹᱰᱤ ᱢᱚᱸᱡᱽ ᱟᱫᱚ, ᱟᱫᱚ ᱚᱱᱟ ᱫᱚ ᱟᱫᱚ ᱱᱤᱛ ᱱᱮᱛᱟᱨ ᱨᱮᱱ ᱦᱚᱲ ᱠᱚᱫᱚ ᱪᱮᱫ ᱠᱚᱠᱚ ᱞᱟᱹᱭ ᱠᱮᱫᱟ ᱡᱮ, ᱚᱱᱟ ᱛᱮᱫᱚ ᱟᱫᱚ ᱡᱟᱸᱜᱟ ᱞᱟᱸᱜᱟᱜ ᱠᱟᱱᱟ ᱠᱚ ᱚᱱᱠᱟ ᱠᱚ ᱢᱮᱱ ᱠᱮᱫᱟ ᱟᱨᱠᱤ ᱦᱳᱭᱥᱮ,
ᱦᱳᱭ ᱜᱚᱢᱠᱮ ᱦᱮᱸ ᱾
ᱦᱳᱭ ᱟᱨ ᱛᱟᱦᱚᱞᱮ ᱚᱱᱟ ᱡᱟᱸᱜᱟ ᱞᱟᱜᱟᱜ ᱠᱟᱱᱟ ᱚᱱᱠᱟ ᱠᱚ ᱞᱟᱹᱭ ᱠᱮᱫ ᱮᱠᱷᱟᱱ ᱟᱫᱚ ᱚᱱᱟ ᱨᱮᱜᱮ ᱟᱫᱚ ᱢᱚᱴᱚᱨ ᱵᱚᱱ ᱯᱷᱤᱴ ᱠᱮᱫᱟ ᱟᱨᱠᱤ ᱦᱳᱭ ᱾ ᱡᱟᱦᱟᱸ ᱠᱟᱨᱚᱱ ᱛᱮ ᱪᱟᱞᱟᱜ ᱠᱟᱱᱟ ᱱᱮᱛᱟᱨ,
ᱦᱳᱭ ᱜᱚᱝᱠᱮ ᱚᱱᱟᱨᱮ ᱢᱚᱴᱚᱨ ᱵᱚᱱ ᱯᱷᱤᱴ ᱠᱟᱫᱟ ᱟᱫᱚ, ᱱᱮᱛᱟᱨ ᱫᱚ ᱜᱚᱴᱟᱜᱮ ᱚᱱᱠᱟ ᱧᱮᱞᱚᱜ ᱠᱟᱱᱟ ᱟᱨ ᱦᱟᱯᱮᱱ ᱫᱤᱱ ᱦᱚᱸ ᱧᱮᱞᱚᱜᱼᱟ ᱢᱤᱫ ᱚᱠᱛᱚ ᱦᱚᱸᱜᱼᱚᱭ ᱰᱟᱝᱨᱤ ᱢᱮᱨᱚᱢ ᱵᱚᱱ ᱟᱹᱠᱷᱨᱤᱧ ᱜᱤᱰᱤ ᱠᱟᱛᱮᱫ ᱧᱮᱞ ᱟᱵᱚᱱ ᱡᱮ ᱦᱳᱲᱳ ᱠᱷᱮᱛ ᱨᱮᱜᱮ ᱦᱩᱲᱩ ᱠᱚᱵᱚᱱ ᱮ ᱜᱮᱫ ᱠᱟᱛᱮᱜ ᱜᱮ ᱥᱚᱸᱜᱮᱛᱮ ᱚᱸᱰᱮᱜᱮ ᱫᱟᱞᱚᱜᱼᱟ ᱦᱮᱸ ᱥᱮ ᱾ ᱚᱱᱟ ᱡᱟᱦᱟᱸ ᱫᱚ ᱞᱟᱹᱴᱩ ᱞᱟᱹᱴᱩ ᱢᱮᱥᱤᱱ ᱛᱩᱫ ᱟᱠᱟᱱᱟ ᱦᱟᱯᱮᱱ ᱫᱤᱱ ᱨᱮ ᱦᱟᱸᱜ ᱚᱱᱠᱟᱜᱮ ᱢᱚᱱᱮᱜ ᱠᱟᱱᱟ ᱾ ᱪᱮᱫᱟᱜ ᱥᱮ ᱱᱮᱛᱟᱨ ᱢᱟ ᱰᱟᱝᱨᱤ ᱢᱮᱨᱚᱢ ᱠᱚ ᱚᱱᱠᱟ ᱞᱮᱠᱟ ᱵᱟᱠᱚ ᱫᱚᱦᱚᱭᱮᱫ ᱠᱚ ᱾ ᱪᱮᱫᱟᱜ ᱥᱮ ᱫᱤᱱᱠᱮ ᱫᱤᱱ ᱧᱮᱞᱚᱜ ᱠᱟᱱᱟ ᱡᱟ ᱟᱵᱚ ᱫᱤᱥᱚᱢ ᱠᱚᱨᱮᱱᱟᱜ ᱯᱚᱨᱤᱥᱛᱷᱤᱛᱤ ᱠᱚ ᱦᱳᱭᱥᱮ ᱟᱫᱚ ᱜᱚᱢᱠᱮ ᱚᱱᱟ ᱦᱳᱲᱳ ᱫᱟᱞ ᱢᱟ ᱴᱷᱤᱠᱜᱮ ᱟᱵᱮᱱ ᱦᱚᱸᱵᱮᱱ ᱵᱟᱲᱟᱭ ᱠᱟᱜ ᱞᱟᱹᱭᱮᱫᱼᱟ ᱵᱮᱱ ᱥᱮ ᱪᱮᱫ ᱛᱚᱵᱮ ᱜᱚᱝᱠᱮ ᱦᱚᱸᱜᱼᱚᱭ ᱡᱟᱦᱟᱸ ᱫᱚ ᱰᱟᱝᱨᱤ ᱠᱚ ᱟᱛᱮᱫ ᱦᱩᱲᱩ ᱵᱚ ᱢᱟᱸᱰᱟᱭᱟ ᱡᱟᱦᱟᱸ ᱫᱚ ᱯᱟᱴᱮᱡ ᱛᱮᱫ ᱠᱚ ᱛᱟᱦᱮᱱ ᱜᱮᱭᱟ ᱦᱮᱸ ᱥᱮ ᱾ ᱛᱚ ᱚᱱᱟ ᱦᱳᱲᱳ ᱠᱚᱫᱚᱵᱚᱱ ᱢᱟᱸᱰᱟ ᱦᱚᱪᱚ ᱠᱟᱜ ᱜᱮᱭᱟ ᱥᱮ ᱵᱟᱝ ᱰᱟᱝᱨᱤ ᱛᱮ ᱥᱮ ᱜᱟᱹᱰᱤ ᱛᱮ? ᱥᱮ ᱦᱚᱸᱜᱼᱚ ᱱᱚᱝᱠᱟ ᱫᱟᱞ ᱫᱟᱞ ᱛᱮᱜᱮᱵᱚᱱ ᱢᱟᱰᱟᱭ ᱛᱟᱦᱮᱱᱟ ᱾ ᱧᱮᱞᱚᱜᱼᱟ ᱡᱮ ᱦᱚᱜᱼᱚᱭ ᱫᱟᱞ ᱫᱟᱞ ᱛᱩᱞᱩᱡ ᱢᱤᱫ ᱴᱮᱱ ᱡᱟᱦᱟᱸ ᱫᱚ ᱟᱴᱤ ᱠᱚ ᱨᱮᱱᱟᱜ ᱡᱟᱦᱟᱸ ᱦᱚᱲ ᱛᱮᱜ ᱪᱟᱞᱟᱜᱼᱟ ᱮᱠᱫᱚᱢ ᱦᱟᱱ ᱛᱮ ᱞᱟᱦᱟ ᱥᱮᱜ ᱯᱟᱨᱚᱢᱚᱜᱼᱟ ᱚᱱᱟ ᱠᱷᱚᱱ ᱦᱳᱲᱳ ᱠᱚ ᱚᱱᱟ ᱨᱮ ᱛᱟᱦᱮᱦᱱ ᱜᱮᱭᱟ ᱜᱮᱞᱮ ᱠᱳ ᱛᱚ ᱚᱱᱟ ᱫᱚ ᱫᱟᱞᱛᱮ ᱚᱠᱚᱭ ᱫᱚᱠᱚ ᱚᱝᱠᱟ ᱴᱷᱮᱸᱜᱟ ᱛᱮᱠᱚ ᱫᱟᱞᱟ ᱚᱠᱚᱭ ᱫᱚ ᱰᱟᱝᱨᱤ ᱠᱚ ᱟᱹᱪᱩᱲ ᱠᱚᱣᱟ ᱚᱠᱚᱭ ᱫᱚ ᱜᱟᱹᱰᱤ ᱠᱚ ᱟᱹᱜᱩᱭᱟ ᱟᱨ ᱚᱱᱟ ᱨᱮᱠᱚ ᱟᱹᱪᱩᱲᱟ ᱛᱚ ᱜᱚᱝᱠᱮ ᱦᱚᱸᱜ ᱱᱟ ᱠᱚᱫᱚ ᱵᱮᱱ ᱠᱟᱹᱢᱤᱭᱟ ᱠᱟᱜᱼᱟ ᱥᱮ ᱵᱟᱝ?
ᱦᱳᱭ ᱱᱚᱣᱟ ᱠᱚ ᱫᱚ ᱠᱟᱹᱢᱤ ᱵᱟᱲᱟ ᱦᱩᱭ ᱟᱠᱟᱱᱟ᱾ ᱟᱨ ᱡᱟᱦᱟᱸ ᱞᱤᱧ ᱞᱟᱹᱭᱮᱫᱼᱟ ᱜᱚᱝᱠᱮ ᱚᱱᱟ ᱡᱟᱦᱟᱸ ᱢᱤᱥᱤᱱ ᱛᱮ ᱡᱟᱦᱟᱸ ᱫᱟᱞ ᱚᱱᱟ ᱨᱮᱜᱮ ᱵᱮᱥᱤᱨ ᱵᱷᱟᱜᱽ ᱫᱚ ᱚᱱᱠᱟ ᱢᱟᱱᱮ ᱡᱟᱦᱟᱸ ᱡᱟᱦᱟᱸ ᱵᱚᱡ ᱪᱟᱞᱟᱜ ᱜᱮᱭᱟ ᱞᱟᱦᱟ ᱥᱮᱫ ᱚᱱᱟ ᱫᱚ ᱡᱮᱢᱚᱱ ᱟᱞᱮ ᱥᱮᱫ ᱫᱚ ᱢᱟᱱᱮ ᱰᱷᱚᱰᱟ ᱠᱚ ᱢᱮᱛᱟᱜ ᱜᱮᱭᱟ᱾ ᱦᱳᱭ ᱥᱮ ᱦᱮᱸ ᱟᱫᱚ ᱚᱱᱟ ᱚᱱᱟ ᱰᱷᱚᱰᱟ ᱠᱚ ᱢᱤᱫ ᱫᱷᱟᱨᱮᱞᱮ ᱫᱚᱦᱚ ᱠᱟᱜ-ᱟ ᱦᱳᱭ ᱥᱮ᱾ ᱢᱤᱫ ᱫᱷᱟᱨᱮ ᱨᱮ ᱫᱚᱦᱚ ᱠᱟᱜ-ᱟ ᱟᱨ ᱜᱚᱢᱠᱮ ᱱᱚᱣᱟ ᱡᱟᱦᱟᱸ ᱮᱸ, ᱢᱚᱴᱚᱨ ᱫᱤᱭᱮ ᱡᱟᱦᱟᱸ ᱱᱚᱣᱟ ᱦᱩᱲᱩ ᱫᱟᱞ ᱢᱤᱥᱤᱱ ᱱᱚᱣᱟ ᱨᱮᱱᱟᱜ ᱦᱚᱸ ᱢᱟᱱᱮ ᱦᱮᱸ, ᱡᱮᱢᱚᱱ ᱥᱩᱵᱤᱫᱷᱟ ᱵᱚᱱ ᱧᱮᱞᱫᱟ ᱛᱮᱢᱚᱱᱜᱮ ᱱᱚᱣᱟ ᱨᱮᱱᱟᱜ ᱦᱚᱸ ᱢᱟᱱᱮ ᱠᱤᱪᱷᱩ ᱤᱭᱟᱹ ᱦᱮᱱᱟᱜ ᱜᱮᱭᱟ, ᱢᱟᱱᱮ ᱱᱚᱣᱟ ᱠᱷᱟᱹᱛᱤᱨ ᱦᱚᱸ ᱠᱟᱺᱡ ᱯᱨᱚᱵᱮᱞᱮᱢ ᱦᱩᱭᱩᱜ ᱜᱮᱭᱟ᱾ ᱪᱮᱫᱟᱜ ᱥᱮ ᱱᱚᱣᱟ ᱫᱚ ᱯᱩᱨᱟᱹ ᱯᱩᱨᱤ ᱠᱟᱨᱮᱱ ᱫᱤᱭᱮ ᱡᱤᱱᱤᱥ ᱠᱟᱱᱟ᱾ ᱦᱳᱭ ᱟᱨ ᱛᱟᱦᱞᱮ ᱠᱟᱨᱮᱱ ᱠᱚ ᱫᱟᱹᱲ ᱞᱮᱠᱷᱟᱱ ᱱᱚᱣᱟ ᱫᱚ ᱟᱫᱚ ᱵᱟᱝ ᱵᱚᱱ ᱫᱟᱞ ᱫᱟᱲᱮᱭᱟᱜ-ᱟ ᱱᱚᱣᱟ ᱛᱮᱫᱚ ᱦᱳᱭ ᱥᱮ ᱟᱫᱚ ᱢᱟᱱᱮ ᱡᱩᱫᱤ ᱠᱟᱹᱢᱤᱱ ᱠᱚ ᱡᱩᱫᱤ ᱵᱚᱱ ᱞᱟᱜᱟᱣ ᱠᱟᱜ ᱠᱚ ᱠᱷᱟᱱ ᱛᱚ, ᱚᱱᱟ ᱦᱚᱸ ᱟᱫᱚ ᱩᱝᱠᱩ ᱦᱚᱸ ᱫᱩᱲᱩᱵ ᱨᱮᱜᱮ ᱞᱟᱜᱟᱣ ᱦᱩᱭᱩᱜ ᱛᱟᱠᱚᱣᱟ ᱢᱟᱱᱮ ᱟᱫᱚ ᱢᱟᱱᱮ ᱠᱟᱨᱮᱱ ᱵᱟᱝ ᱠᱟᱱ ᱫᱚ ᱛᱚ ᱵᱟᱝ ᱟᱹᱪᱩᱨᱚᱜ ᱠᱟᱱ ᱛᱟᱵᱚᱱᱟ ᱦᱳᱭ ᱥᱮ᱾ ᱟᱫᱚ ᱚᱱᱟ ᱤᱭᱟᱹᱛᱮ ᱱᱮᱛᱟᱨ ᱫᱚ ᱧᱮᱞ ᱦᱩᱭᱩᱜ ᱠᱟᱱᱟ ᱡᱟᱦᱟᱸ ᱠᱚ ᱱᱚᱣᱟ ᱤᱭᱟᱹ ᱢᱮᱥᱤᱱ ᱠᱚ ᱚᱱᱟ ᱯᱟᱣᱟᱨ ᱴᱤᱞᱟᱨ ᱢᱤᱥᱤᱱ ᱠᱚ ᱦᱳᱭ ᱥᱮ᱾ ᱚᱱᱟ ᱯᱟᱣᱟᱨ ᱴᱤᱞᱟᱨ ᱢᱤᱥᱤᱱ ᱠᱚ ᱡᱟᱦᱟᱸ ᱟᱟᱹᱪᱩᱨᱚᱜ ᱠᱟᱱᱟ ᱚᱱᱟ ᱫᱷᱟᱨᱮ ᱵᱟᱵᱮᱨ ᱠᱚ ᱛᱚᱞᱫᱟ᱾ ᱟᱨ ᱡᱟᱦᱟᱸ ᱱᱚᱣᱟ ᱦᱳᱲᱳ, ᱦᱳᱲᱳ ᱫᱟᱞ ᱢᱤᱥᱤᱱ ᱱᱚᱣᱟ ᱨᱮᱦᱚᱸ ᱵᱟᱵᱮᱨ ᱠᱚ ᱥᱮᱴᱟᱜ ᱠᱟᱱᱟ ᱦᱳᱭᱥᱮ ᱛᱚ ᱚᱱᱟ ᱚᱱᱟ ᱯᱟᱣᱟᱨ ᱴᱤᱞᱟᱨ ᱛᱮ ᱜᱮ ᱱᱚᱣᱟ ᱦᱚᱸᱠᱚ ᱟᱹᱪᱩᱨ ᱦᱚᱪᱚᱭ ᱫᱟ ᱟᱨ ᱠᱚ ᱫᱟᱞᱫᱟ᱾
ᱦᱳᱭ ᱜᱚᱝᱠᱮ ᱛᱚᱵᱮ ᱡᱟᱦᱟᱸ ᱫᱚ ᱜᱚᱝᱠᱮ ᱚᱱᱟ ᱢᱟ ᱦᱩᱲᱩ ᱫᱟᱞ ᱠᱚ ᱨᱮᱱᱟᱜ ᱠᱟᱛᱷᱟ ᱦᱩᱭᱱᱟ ᱟᱨᱚ ᱢᱤᱫᱴᱮᱱ ᱡᱟᱦᱟᱸ ᱠᱩᱞᱤ ᱞᱤᱧ ᱫᱚ ᱦᱚ ᱠᱮᱜ-ᱟ ᱟᱵᱮᱱ ᱴᱷᱮᱱ, ᱛᱚ ᱦᱚᱸᱜ-ᱚᱭ ᱡᱟᱦᱟᱸ ᱫᱚ ᱛᱚ, ᱦᱩᱲᱩ ᱢᱟᱸᱰᱟ ᱠᱟ ᱠᱟᱛᱷᱟ ᱡᱮ ᱦᱚᱸᱜ-ᱚᱭ ᱰᱟᱝᱨᱟ ᱠᱚᱛᱮ ᱥᱮ ᱜᱟᱹᱲᱤ ᱠᱚᱛᱮ ᱠᱚ ᱢᱟᱸᱰᱟ ᱦᱚᱪᱚᱭ ᱜᱮᱭᱟ ᱥᱮ ᱴᱷᱮᱸᱜᱟ ᱛᱮᱠᱚ ᱫᱟᱞ ᱜᱮᱭᱟ᱾ ᱛᱚ ᱦᱚᱸᱜ-ᱱᱟ ᱠᱚ ᱫᱚ ᱟᱯᱮ ᱫᱚ ᱯᱮ ᱠᱟᱹᱢᱤᱭ ᱜᱤᱭᱟ ᱥᱮ ᱵᱟᱝ?
ᱮᱠᱫᱚᱢ ᱮᱠᱫᱚᱢ, ᱟᱫᱚ ᱦᱳᱭ ᱱᱚᱣᱟ ᱠᱚ ᱫᱚ ᱮᱸ ᱮᱸ, ᱢᱟᱸᱰᱟ ᱵᱟᱲᱟ ᱦᱩᱭ ᱠᱟᱱᱟ ᱦᱳᱭ ᱥᱮ᱾ ᱰᱟᱹᱝᱨᱤ ᱛᱮ ᱦᱚᱸ ᱢᱟᱸᱰᱟ ᱵᱟᱲᱟ ᱦᱩᱭ ᱠᱟᱱᱟ ᱰᱟᱹᱝᱨᱤ ᱛᱮ ᱥᱮ ᱠᱟᱰᱟ ᱛᱮ ᱦᱳᱭ᱾ ᱱᱚᱣᱟ ᱠᱚᱫᱚ ᱦᱩᱭ ᱵᱟᱲ ᱠᱟᱱᱟ ᱢᱟᱸᱰᱟ ᱠᱚ ᱫᱚ ᱟᱨ ᱱᱚᱣᱟ ᱤᱭᱟᱹ᱾ ᱛᱟᱦᱮᱸᱫ, ᱪᱮᱫ ᱠᱚ ᱞᱟᱹᱭᱟ ᱱᱚᱣᱟ ᱯᱟᱣᱟᱨᱴᱤᱞᱟᱨ ᱠᱚ, ᱯᱟᱣᱟᱨᱴᱤᱞᱟᱨ ᱛᱮ ᱦᱚᱸ ᱢᱟᱸᱰᱟ ᱵᱟᱲᱟ ᱦᱩᱭ ᱠᱟᱱᱟ ᱦᱳᱭ ᱥᱮ᱾ ᱟᱨ ᱡᱩᱫᱤ ᱢᱟᱱᱮ ᱥᱳᱢᱳᱭ ᱡᱩᱫᱤ ᱠᱟᱺᱡ ᱢᱟᱱᱮ ᱠᱷᱩᱵ ᱠᱚᱢ ᱛᱟᱸᱦᱮᱱᱟ ᱥᱮ ᱞᱚᱜᱚᱱ ᱡᱩᱫᱤ ᱵᱚᱱ ᱢᱚᱱᱮᱭ ᱠᱷᱟᱱ᱾ ᱛᱟᱦᱞᱮ ᱚᱱᱟ ᱫᱚ ᱦᱩᱩᱜ ᱠᱟᱱᱟ ᱟᱹᱰᱤ ᱟᱹᱰᱤ ᱫᱟᱹᱲᱭᱟᱹ ᱧᱚᱜ ᱢᱟᱱᱮ ᱡᱟᱦᱟᱸ ᱰᱷᱮᱨᱟ ᱠᱚ ᱚᱱᱟ ᱠᱚ ᱢᱮᱞᱟᱣ ᱦᱩᱭᱩᱜ-ᱟ ᱟᱹᱰᱤ ᱟᱹᱰᱤ ᱢᱟᱱᱮ ᱫᱟᱹᱨᱭᱟᱹ ᱧᱚᱜ ᱜᱮ ᱢᱮᱞᱟᱣ ᱦᱩᱭᱩᱜ-ᱟ᱾ ᱦᱳᱭ ᱚᱱᱟ ᱢᱮᱞᱟᱣ ᱠᱟᱛᱮᱫ ᱟᱫᱚ ᱚᱱᱮ ᱴᱟᱠᱴᱟᱨ ᱢᱟᱨᱟᱝ ᱴᱨᱟᱠᱴᱟᱨ ᱥᱮᱬᱟ ᱴᱟᱠᱴᱟᱨ ᱟᱨᱠᱤ ᱚᱱᱟ ᱛᱮᱦᱚᱸᱠᱚ ᱢᱟᱸᱰᱟᱭ ᱜᱮᱭᱟ ᱦᱳᱭ ᱟᱨ ᱛᱟᱦᱞᱮ ᱜᱚᱝᱠᱮ ᱱᱚᱣᱟ ᱡᱟᱦᱟᱸ ᱞᱤᱧ ᱞᱟᱹᱭᱮᱜ-ᱟ ᱡᱮ ᱟᱞᱮ ᱥᱮᱫ ᱫᱚ ᱱᱚᱜ-ᱚ ᱱᱚᱝᱠᱟ ᱞᱮ ᱢᱟᱸᱰᱟᱭ ᱜᱮᱭᱟ ᱦᱳᱭ ᱥᱮ᱾ ᱟᱫᱚ ᱱᱚᱜ-ᱚ ᱱᱚᱣᱟ ᱡᱟᱦᱟᱸ ᱮᱸ ᱦᱳᱲᱳ ᱡᱟᱦᱟᱸ ᱛᱟᱸᱦᱮᱱ ᱜᱮᱭᱟ ᱱᱚᱣᱟ ᱫᱚ ᱰᱚᱰᱷᱟ ᱞᱮ ᱢᱮᱛᱟᱜ ᱠᱟᱱᱟ᱾ ᱦᱳᱭ ᱟᱨ ᱡᱩᱫᱤ ᱚᱱᱮ ᱚᱱᱟ ᱦᱳᱲᱳ
ᱦᱮᱸ ᱜᱚᱝᱠᱮ ᱦᱩᱲᱩ ᱚᱱᱟ ᱪᱮᱜ
ᱦᱮᱸ ᱢᱟᱱᱮ ᱚᱱᱟ ᱫᱚ ᱦᱩᱭᱩᱜ ᱠᱟᱱᱟ ᱚᱱᱟ ᱡᱚᱠᱷᱚᱱ ᱰᱚᱰᱷᱟ, ᱰᱚᱰᱷᱟ ᱟᱨᱠᱤ ᱡᱚᱠᱷᱚᱱ ᱵᱚᱱ ᱢᱟᱸᱰᱟᱭᱮᱫᱟ ᱢᱟᱰᱟ ᱯᱚᱨᱮ ᱡᱚᱠᱷᱚᱱ ᱚᱱᱟ ᱠᱚ ᱦᱩᱲᱩ ᱡᱚᱠᱷᱚᱱ ᱥᱤᱴᱷᱟᱹᱜ ᱠᱟᱱᱟ ᱚᱱᱟ ᱯᱚᱨᱮᱜᱮ ᱚᱱᱟ ᱫᱚ ᱟᱫᱚ ᱵᱩᱥᱩᱵ ᱵᱚᱱ ᱢᱮᱛᱟᱜ ᱠᱟᱱᱟ ᱟᱨᱠᱤ ᱦᱳᱭ ᱥᱮ᱾
ᱦᱳᱭ ᱜᱚᱝᱠᱮ ᱦᱮᱸ ᱚᱱᱟ ᱫᱚ ᱚᱝᱠᱟ ᱜᱮ ᱛᱚᱵᱮ ᱜᱚᱝᱠᱮ ᱟᱫᱚ ᱱᱚᱜ-ᱚᱭ ᱦᱩᱲᱩ ᱫᱟᱞ ᱠᱚᱞᱟᱝ ᱨᱚᱲ ᱠᱮᱫᱟ ᱦᱮᱸ ᱥᱮ ᱟᱫᱚ ᱠᱟᱹᱴᱤᱡ ᱞᱟᱦᱟ ᱥᱮᱫ ᱞᱟᱝ ᱛᱟᱲᱟᱢ ᱪᱟᱞᱟᱜ-ᱟ, ᱮᱱᱠᱷᱟᱱ ᱫᱚ ᱛᱚᱵᱮ ᱜᱚᱝᱠᱮ ᱱᱚᱜ-ᱚᱭ ᱫᱮᱞᱟ ᱢᱟᱲᱟᱝ ᱪᱟᱞᱟᱝ ᱞᱮᱱ ᱜᱮ, ᱡᱟᱦᱟᱸ ᱫᱚ ᱱᱚᱜᱼᱚᱭ, ᱦᱳᱲᱳ ᱫᱟᱞ ᱠᱟᱛᱮᱜ, ᱟᱵᱚ ᱫᱚ ᱵᱮᱥᱤ ᱫᱤᱱ ᱫᱚ, ᱵᱟᱵᱚᱱ ᱛᱟᱸᱜᱤᱭᱟ ᱾ ᱚᱠᱚᱭ ᱫᱚ, ᱦᱳᱲᱳ ᱠᱚᱠᱚ, ᱟᱹᱠᱷᱨᱤᱧ ᱠᱟᱜ ᱛᱟᱦᱮᱱᱟ ᱾ ᱦᱮᱸ ᱥᱮ, ᱚᱠᱚᱭ ᱫᱚ ᱪᱟᱣᱞᱮ ᱵᱟᱠᱷᱨᱟ ᱦᱳᱲᱳ ᱠᱚᱠᱚ, ᱛᱤᱠᱤᱭᱟ ᱾ᱦᱮᱸ ᱥᱮ, ᱟᱵᱮᱱ ᱫᱚ, ᱦᱳᱲᱳ ᱠᱚᱫᱚ ᱵᱮᱱ ᱮᱸ ᱚᱲᱟᱜ ᱠᱚᱨᱮᱱ ᱦᱚᱲ, ᱚᱱᱠᱟ ᱛᱮᱠᱮ ᱠᱚᱫᱚ ᱵᱮᱱ, ᱧᱮᱞ ᱟᱠᱟᱫ ᱠᱚᱣᱟ ᱥᱮ, ᱵᱟᱝ? ᱟ ᱦᱳᱲᱳ ᱛᱮᱠᱮ ᱨᱮᱭᱟᱜ, ᱯᱳᱨᱥᱮᱥ ᱴᱟᱜ ᱫᱚ, ᱚᱠᱟ ᱞᱮᱠᱟ ᱟᱵᱮᱱ, ᱫᱚᱵᱮᱱ ᱵᱟᱰᱟᱭᱟ ᱾ ᱟᱹᱞᱤᱧ ᱢᱟᱲᱟᱝ ᱛᱮᱞᱤᱧ ᱞᱟᱹᱭ ᱮᱫᱟ ᱡᱮ ᱦᱳᱲᱳ ᱫᱚ, ᱚᱠᱟ ᱞᱤᱠᱟ ᱟᱞᱮ ᱥᱮᱫ ᱞᱮ ᱛᱮᱠᱮᱭᱮᱫ ᱛᱟᱦᱮᱱᱟ ᱾ ᱞᱟᱹᱭ ᱞᱟᱦᱟᱭ ᱮᱫᱟ ᱞᱤᱧ, ᱱᱚᱜ ᱚᱭ ᱡᱟᱦᱟᱸ ᱦᱳᱲᱳ ᱢᱮᱱᱟᱜ ᱟᱠᱟᱫᱟ, ᱦᱮᱸᱥᱮ ᱾ ᱚᱱᱟ ᱫᱚ ᱯᱳᱭᱞᱳ ᱛᱮ, ᱠᱟᱹᱴᱤᱡ ᱫᱟᱜ ᱮᱢ ᱠᱟᱛᱮᱫ, ᱠᱟᱹᱴᱤᱡ ᱞᱮ ᱵᱟᱯᱷᱟᱣᱟ, ᱵᱟᱯᱷᱟᱣ ᱠᱟᱛᱮᱜ ᱜᱮ ᱮᱸᱻ ᱡᱟᱦᱟᱸ ᱫᱚ, ᱵᱟᱹᱱᱦᱤ ᱦᱳᱭᱳᱜ ᱥᱮ, ᱰᱨᱟᱢ ᱦᱳᱭᱳᱜ, ᱠᱟᱸᱰᱟ ᱦᱳᱭᱳᱜ ᱠᱟᱸᱰᱟ ᱫᱚ ᱵᱟᱝ, ᱡᱟᱦᱟᱸ ᱫᱚ ᱰᱮᱠ ᱠᱚ ᱦᱩᱭᱩᱜ, ᱚᱱᱟ ᱠᱚᱨᱮ ᱞᱮ ᱮᱸᱜ, ᱩᱜ ᱞᱚᱦᱚᱫ ᱦᱩᱭᱳᱜᱼᱟ, ᱚᱱᱟ ᱞᱚᱞᱚ ᱠᱟᱛᱮᱜ ᱜᱮ, ᱚᱱᱟ ᱞᱮ ᱫᱟᱜ ᱞᱮ ᱠᱷᱟᱸᱡᱩᱭᱟ, ᱢᱚᱴᱟ ᱢᱩᱴᱤ ᱯᱮ ᱫᱤᱱ ᱜᱟᱱ ᱞᱮ, ᱞᱚᱦᱚᱫ ᱫᱚᱦᱚ ᱠᱟᱜᱼᱟ ᱦᱮᱸᱥᱮ ᱾ ᱯᱮ ᱫᱤᱱ ᱵᱟᱠᱷᱟᱱ, ᱵᱟᱨ ᱫᱤᱱ ᱞᱮ, ᱞᱚᱦᱚᱫ ᱫᱚᱦᱚ ᱠᱟᱛᱮᱫ ᱜᱮ, ᱟᱨᱚ ᱞᱮ ᱚᱣᱟᱨᱟ, ᱟᱨᱚ ᱠᱚᱨᱟᱭ ᱨᱮᱞᱮ ᱠᱷᱟᱸᱡᱚᱭᱟ ᱠᱷᱟᱸᱡᱚ ᱠᱟᱛᱮᱫ ᱟᱨᱚ, ᱚᱱᱟ ᱫᱚᱞᱮ ᱵᱷᱟᱯᱼᱟ, ᱯᱩᱨᱟᱹ ᱵᱷᱟᱹᱜᱤ ᱞᱮᱠᱟ ᱞᱮ ᱵᱷᱟᱯ ᱠᱮᱫ ᱜᱮ ᱤᱥᱤᱱ ᱮᱱ ᱜᱮ, ᱤᱥᱤᱱ ᱠᱟᱛᱮᱜ ᱜᱮ ᱟᱬᱜᱩ ᱠᱟᱛᱮᱜ, ᱚᱱᱟ ᱫᱚ ᱥᱤᱛᱩᱝ ᱨᱮᱜᱩ ᱛᱟᱥᱮᱭ ᱛᱟᱦᱮᱱᱟ ᱦᱮᱸᱥᱮ, ᱟᱫᱚ ᱜᱚᱢᱠᱮ ᱪᱮᱫ ᱦᱚᱸ, ᱡᱟᱦᱟᱸ ᱜᱳ, ᱮᱸᱻ ᱛᱟᱥᱮ ᱭᱟᱠᱚ ᱥᱮᱠᱩ ᱚᱱᱠᱟ ᱠᱚ ᱵᱷᱟᱯᱼᱟ, ᱟᱞᱮ ᱥᱮᱫ ᱫᱚ ᱧᱮᱞᱚᱜᱼᱟ ᱯᱮ ᱫᱤᱱ, ᱯᱩᱱ ᱫᱤᱱ ᱛᱮᱜᱮ, ᱨᱚᱦᱚᱲᱚᱜᱼᱟ, ᱛᱚᱵᱮ ᱟᱯᱮ ᱥᱮᱫ ᱫᱚ ᱮᱸᱻ, ᱪᱮᱫ ᱞᱤᱠᱟ ᱠᱚ, ᱦᱩᱲᱩ ᱠᱚ ᱠᱚ ᱛᱤᱠᱤᱭᱟ, ᱱᱤᱭᱟᱹ ᱠᱩ ᱦᱳᱲᱳ ᱠᱚ
ᱟᱭᱩᱵ ᱛᱮ ᱮᱱᱟᱝ, ᱟᱫᱚ ᱜᱚᱢᱠᱮ, ᱱᱚᱣᱟ ᱠᱚᱫᱚ ᱚᱱᱠᱟ ᱜᱮ ᱡᱟᱦᱟᱸ ᱞᱮᱠᱟ ᱵᱤᱱ, ᱞᱟᱹᱭ ᱠᱮᱫᱟ, ᱯᱳᱭᱞᱟᱹ ᱦᱟᱞᱠᱟ ᱠᱟᱹᱡ, ᱵᱷᱟᱯᱟᱣ ᱠᱟᱛᱮᱫ ᱦᱳᱭ ᱥᱮ ᱦᱟᱞᱠᱟ ᱠᱟᱹᱡ, ᱵᱷᱟᱠᱟᱣ ᱠᱟᱛᱮᱫ, ᱟᱫᱚ ᱫᱟᱜ ᱨᱮᱞᱮ ᱡᱚᱵᱮ ᱫᱚᱦᱚ ᱠᱟᱜᱼᱟ, ᱟᱨᱠᱤ ᱡᱟᱦᱟᱸᱱᱟᱜ ᱚᱱᱠᱟ ᱵᱟᱹᱞᱛᱤ, ᱰᱨᱟᱢ ᱥᱮ ᱡᱟᱦᱟᱸᱱᱟᱜ ᱰᱟᱵᱟ, ᱦᱳᱭ ᱥᱮ ᱰᱮᱠ, ᱱᱚᱣᱟ ᱠᱚᱨᱮ ᱞᱮ, ᱡᱚᱵᱮ ᱫᱚᱦᱚ ᱠᱟᱜᱼᱟ ᱾ ᱟᱫᱚ, ᱯᱮ ᱯᱩᱱ ᱫᱤᱱ ᱫᱚ, ᱵᱟᱝ ᱨᱮᱦᱚᱸ, ᱵᱟᱨ ᱫᱤᱱ ᱜᱟᱱ ᱫᱚ, ᱫᱚᱦᱚ ᱜᱮ ᱦᱳᱭᱳᱜᱼᱟ ᱾ ᱦᱳᱭ ᱥᱮ ᱟᱫᱚ, ᱚᱱᱠᱟ ᱫᱚᱦᱚ ᱠᱟᱛᱮᱫ, ᱚᱱᱟ ᱠᱚ, ᱟᱨᱚ ᱞᱮ ᱪᱷᱟᱸᱠᱟᱣᱟ,, ᱪᱷᱟᱠᱟᱣ ᱠᱟᱛᱮ, ᱟᱨᱚ ᱞᱮ ᱵᱷᱟᱯᱼᱟ ᱦᱳᱭ ᱥᱮ, ᱡᱚᱛᱚ ᱜᱷᱟᱹᱲᱤ ᱵᱟᱝ ᱥᱤᱫᱽᱫᱚᱜ ᱠᱟᱱᱟ, ᱦᱳᱭ ᱢᱟᱱᱮ ᱡᱚᱛᱚ ᱜᱷᱚᱲᱤ ᱵᱟᱝ ᱯᱷᱟᱴᱟᱜ ᱠᱟᱱᱟ, ᱟᱨᱠᱤ ᱯᱩᱨᱟᱹ ᱵᱟᱭᱨᱮ ᱨᱮᱱᱟᱜ, ᱡᱟᱦᱟᱸ ᱦᱳᱲᱳ ᱨᱮᱱᱟᱜ, ᱡᱟᱦᱟᱸ ᱟᱨᱠᱤ, ᱡᱟᱦᱟᱸ ᱪᱟᱢᱲᱟ, ᱟᱨᱠᱤ ᱪᱮᱛᱟᱱ ᱨᱮ ᱠᱷᱚᱥᱟ ᱛᱮᱫ, ᱡᱷᱚᱛᱚ ᱜᱷᱟᱹᱲᱤᱡ ᱵᱟᱝ ᱪᱷᱟᱲᱟᱜ ᱠᱟᱱᱟ, ᱩᱱ ᱜᱷᱟᱹᱲᱤᱡ ᱟᱫᱚᱞᱮ ᱵᱷᱟᱯᱟᱣᱟ ᱚᱱᱟ ᱠᱚ ᱪᱷᱟᱲᱟᱣ ᱡᱚᱠᱷᱚᱱ ᱜᱮ, ᱟᱨᱟᱢᱵᱷᱚᱜᱼᱟ, ᱚᱱᱟ ᱯᱚᱨ ᱠᱷᱟᱱ ᱜᱮ, ᱚᱱᱟ ᱠᱚᱞᱮ ᱳᱰᱳᱝ ᱛᱮ, ᱟᱫᱚ ᱞᱮ ᱛᱟᱥᱮᱭᱟ ᱟᱨᱠᱤ, ᱦᱳᱭ ᱥᱮ ᱟᱫᱚ, ᱛᱟᱥᱮ ᱯᱚᱨᱮ, ᱛᱟᱥᱮ ᱨᱚᱦᱚᱲ ᱡᱚᱠᱷᱚᱱ ᱜᱮ, ᱵᱷᱟᱜᱤ ᱴᱷᱤᱠ ᱨᱚᱦᱚᱲᱚᱜᱼᱟ ᱛᱟᱨ ᱯᱚᱨᱮ ᱟᱫᱚ, ᱟᱞᱮ ᱫᱚ, ᱞᱟᱹᱦᱩᱫ ᱞᱮ, ᱤᱫᱤᱭ ᱜᱮᱭᱟ ᱾ ᱦᱳᱭ ᱢᱟᱱᱮ, ᱞᱟᱦᱟ ᱛᱮ ᱪᱮᱫ ᱞᱮᱠᱟ ᱛᱩᱠ ᱠᱚᱨᱮ ᱠᱚ, ᱞᱟᱹᱦᱩᱫ ᱜᱮ ᱛᱟᱦᱮᱸᱜ ᱦᱳᱭ ᱥᱮ, ᱱᱮᱛᱟᱨ ᱫᱚ ᱚᱱᱠᱟ ᱫᱚ, ᱵᱟᱠᱚ ᱞᱟᱹᱦᱩᱫ ᱫᱟᱛᱚ ᱛᱩᱠ ᱠᱚᱨᱮ ᱛᱟᱦᱚᱞᱮ, ᱚᱱᱟ ᱤᱭᱟᱹ ᱪᱟᱞᱟᱣ ᱦᱳᱭᱳᱜ ᱠᱟᱱᱟ, ᱟᱨᱠᱤ ᱚᱱᱟ ᱫᱚᱠᱟᱱ, ᱟᱫᱚ, ᱮᱜᱼᱦᱮᱢ, ᱵᱷᱟᱜᱤ ᱧᱚᱜ ᱨᱚᱦᱚᱲ ᱯᱚᱲᱮ, ᱟᱨᱠᱤ ᱪᱟᱞᱟᱣ ᱦᱳᱭᱳᱜ ᱠᱟᱱᱟ, ᱚᱱᱟ ᱠᱚ ᱞᱟᱹᱦᱩᱫ ᱵᱟᱲᱟᱭ ᱮᱫᱟ ᱞᱮ, ᱟᱨ ᱞᱳᱵᱳᱜ ᱠᱚᱦᱚᱸ ᱞᱮ, ᱟᱹᱜᱩ ᱛᱚᱨᱟ ᱭᱮᱫᱟ ᱟᱨ ᱡᱟᱦᱟᱸ ᱪᱟᱣᱞᱮ ᱠᱚ, ᱚᱱᱟ ᱢᱚᱛᱚ ᱟᱹᱜᱩ ᱜᱮ ᱦᱳᱭᱳᱜ ᱠᱟᱱ ᱾ ᱛᱟᱦᱞᱮ, ᱟᱯᱮ ᱥᱮᱫ ᱫᱚ, ᱪᱮᱫ ᱞᱮᱠᱟ ᱯᱮ, ᱢᱟᱱᱮ ᱪᱮᱫ ᱞᱮᱠᱟ ᱯᱮ, ᱞᱟᱹᱦᱩᱫ ᱜᱮᱭᱟ, ᱟᱨ ᱥᱮ, ᱚᱱᱟ ᱦᱳᱲᱳ ᱠᱚᱫᱚ, ᱢᱟᱱᱮ ᱟᱠᱷᱨᱤᱧ ᱠᱟᱛᱮᱜ, ᱪᱟᱣᱞᱮ ᱯᱮ ᱟᱹᱜᱩᱭ ᱜᱮᱭᱟ, ᱥᱮ ᱪᱮᱫ ᱞᱮᱠᱟ? ᱟᱞᱮ ᱥᱮᱫ ᱫᱚ, ᱡᱮᱢᱚᱱ ᱟᱠᱷᱨᱤᱧ ᱠᱟᱛᱮᱫ ᱪᱟᱣᱞᱮ ᱫᱚ, ᱵᱟᱞᱮ ᱟᱹᱜᱩᱭ ᱜᱮᱭᱟ, ᱟᱞᱮ ᱫᱚ, ᱚᱱᱮ ᱚᱱᱠᱟ ᱢᱟᱱᱮ, ᱟᱠᱷᱨᱤᱧ ᱠᱷᱟᱱ ᱟᱹᱠᱷᱨᱤᱧ ᱩᱛᱟᱹᱨ, ᱯᱚᱭᱥᱟ ᱡᱩᱫᱤ ᱫᱚᱨᱠᱟᱨᱚᱜ ᱠᱷᱟᱱ ᱟᱹᱷᱨᱤᱧ ᱩᱛᱟᱹᱨ ᱟᱞᱮ ᱾ ᱟᱨ ᱵᱟᱝᱠᱷᱟᱱ ᱫᱚ, ᱱᱚᱣᱟ ᱟᱸᱻ ᱤᱭᱟᱹ ᱠᱟᱛᱮᱜ ᱞᱮ, ᱡᱟᱦᱟᱸ ᱦᱳᱨᱳ, ᱦᱳᱨᱳ ᱢᱟᱱ ᱞᱟᱹᱦᱩᱜ ᱠᱟᱛᱮᱜ, ᱚᱱᱟ ᱪᱟᱣᱞᱮ ᱞᱮ ᱟᱹᱜᱩ ᱛᱚ ᱚᱱᱟ ᱜᱮᱞᱮ ᱡᱚᱢ ᱟᱯᱮ ᱥᱮᱫ ᱫᱚ ᱪᱮᱫ ᱞᱮᱠᱟ ᱜᱚᱝᱠᱮ?
ᱦᱚᱜᱼᱚᱭ ᱧᱮᱞᱚᱜᱼᱟ ᱵᱮᱥᱤ ᱫᱚ ᱦᱩᱲᱩ ᱠᱚᱫᱚ ᱵᱟᱞᱮ ᱟᱹᱠᱷᱨᱤᱧ ᱜᱮᱭᱟ? ᱦᱚᱸᱜᱼᱚᱭ ᱛᱤᱠᱤ ᱠᱟᱛᱮ ᱡᱟᱦᱟᱸ ᱫᱚ ᱞᱟᱹᱭ ᱠᱤᱫᱟᱹᱧ ᱡᱮ ᱱᱚᱜᱼᱚᱭ ᱯᱮ, ᱯᱩᱱ, ᱫᱤᱱ ᱵᱷᱤᱛᱤᱨ ᱛᱮ ᱨᱚᱦᱚᱲ ᱠᱟᱛᱮ ᱨᱚᱦᱚᱲ ᱞᱮᱱᱠᱷᱟᱱ ᱜᱮ ᱟᱞᱮ ᱫᱚ ᱦᱳᱲᱳ ᱞᱚᱦᱚᱫ ᱞᱮ ᱞᱟᱦᱩᱫ ᱞᱮ ᱤᱫᱤᱭᱮᱫ ᱛᱟᱦᱮᱸᱱᱟ ᱟᱫᱚ ᱦᱩᱲᱩ ᱞᱟᱹᱦᱩᱜ ᱦᱚᱸ ᱠᱟᱹᱴᱤᱡ ᱢᱤᱫᱴᱮᱱ ᱢᱮᱱᱟᱜ ᱟᱠᱟᱫᱟ ᱡᱮ ᱚᱠᱟ ᱞᱮᱠᱟ ᱞᱟᱹᱦᱩᱜ ᱦᱚᱪᱚᱭ ᱦᱩᱭᱩᱜᱼᱟ ᱚᱱᱟ ᱦᱚᱸ ᱢᱮᱱᱟᱜ ᱟᱠᱟᱫᱟ᱾ ᱪᱮᱫᱟᱜ ᱥᱮ ᱦᱳᱲᱳ ᱛᱤᱠᱤ ᱦᱚᱸ ᱡᱚᱛᱚ ᱦᱚᱲ ᱵᱟᱠᱚ ᱜᱟᱱ ᱜᱮᱭᱟ ᱪᱮᱫᱟᱜ ᱥᱮ ᱚᱱᱠᱟ ᱪᱮᱫ ᱞᱮᱠᱟ ᱛᱤᱱᱟᱹᱜ ᱯᱚᱨᱤᱢᱟᱱ ᱨᱮ ᱫᱟᱜ ᱦᱩᱭᱩᱜᱼᱟ? ᱛᱤᱱᱟᱹᱜ ᱯᱚᱨᱤᱢᱟᱱ ᱨᱮ ᱵᱟᱯᱷᱟᱣ ᱦᱩᱭᱩᱜᱼᱟ ᱚᱱᱟ ᱠᱚᱦᱚᱸ ᱵᱟᱲᱟᱭ ᱞᱟᱹᱠᱛᱤ ᱠᱟᱱᱟ᱾ ᱵᱟᱝᱠᱷᱟᱱ ᱧᱮᱞᱚᱜᱼᱟ ᱡᱩᱫᱤ ᱦᱩᱲᱩ ᱵᱷᱟᱹᱜᱤ ᱞᱮᱠᱟ ᱵᱟᱝ ᱨᱚᱦᱚᱲ ᱠᱟᱱᱟ ᱥᱮ ᱚᱱᱠᱟ ᱵᱟᱝ ᱨᱚᱦᱚᱲ ᱠᱟᱱᱟ ᱦᱩᱲᱩ ᱫᱚ ᱜᱮᱡᱮᱨᱚᱜ ᱛᱟᱦᱮᱱᱟ ᱡᱟᱦᱟᱸᱛᱮ ᱜᱮᱡᱮᱨ ᱢᱟᱱᱮ ᱡᱚᱠᱷᱚᱱ ᱜᱮ ᱦᱩᱲᱩ ᱞᱟᱦᱩᱫ ᱛᱮᱢ ᱤᱫᱤᱭᱟ ᱛᱚᱠᱷᱚᱱ ᱪᱟᱣᱞᱮ ᱫᱚ ᱜᱮᱡᱮᱨᱚᱜ ᱛᱟᱦᱮᱱᱟ ᱚᱱᱠᱟ ᱨᱟᱹᱯᱩᱫᱚᱜ ᱛᱟᱦᱮᱱᱟ᱾ ᱟᱨ ᱚᱱᱟ ᱦᱚᱸ ᱠᱟᱱᱟ ᱡᱮ ᱮ ᱪᱟᱣᱞᱮ ᱡᱩᱫᱤ ᱨᱟᱹᱯᱩᱫ ᱡᱩᱫᱤ ᱜᱚᱴᱟ ᱜᱮ ᱛᱟᱦᱮᱱᱟ ᱡᱩᱫᱤ ᱵᱟᱝ ᱨᱟᱹᱯᱩᱫ ᱠᱚᱜᱼᱟ ᱛᱤᱠᱤ ᱨᱮᱥᱮ ᱱᱚᱝᱠᱟ ᱫᱟᱜ ᱨᱮ ᱞᱚᱦᱚᱫ ᱨᱮ ᱠᱟᱹᱴᱤᱡ ᱫᱟᱜ ᱯᱟᱞᱴᱟᱣ ᱠᱚᱨᱮ ᱠᱟᱹᱴᱤᱡ ᱵᱷᱩᱞ ᱛᱟᱦᱮᱱᱟ᱾ ᱛᱚ ᱚᱱᱟ ᱪᱟᱣᱞᱮ ᱫᱚ ᱥᱚᱛ ᱛᱟᱦᱮᱱᱟ ᱥᱚ ᱵᱚᱞᱛᱮ ᱡᱚᱢ ᱫᱚ ᱜᱟᱱᱚᱜ ᱜᱮᱭᱟ ᱠᱤᱱᱛᱩ ᱛᱩ ᱠᱟᱹᱴᱤᱡ ᱥᱚᱣ-ᱟ ᱚᱱᱟ ᱠᱷᱟᱹᱛᱤᱨ ᱛᱮ ᱚᱱᱟ ᱠᱚ ᱧᱮᱞ ᱞᱟᱹᱠᱛᱤ ᱠᱟᱱᱟ ᱡᱮ ᱚᱱᱟ ᱠᱚ ᱫᱤᱥᱟᱹ ᱞᱟᱹᱠᱛᱤ ᱠᱟᱱᱟ ᱚᱠᱟᱞᱮᱠᱟ ᱫᱟᱜ ᱨᱮ ᱞᱚᱦᱚᱫ ᱠᱟᱜ ᱦᱩᱭᱩᱜᱼᱟ ᱫᱟᱜ ᱯᱟᱞᱴᱟᱣᱟᱜ ᱦᱩᱭᱩᱜᱼᱟ ᱥᱮ ᱪᱮᱫ ᱫᱟᱜ ᱫᱚᱢᱮ ᱥᱚ ᱠᱟᱱᱟ ᱥᱮ ᱪᱮᱫ ᱵᱟᱠᱷᱟᱱ ᱛᱟᱭᱚᱢ ᱫᱟᱨᱟᱢ ᱚᱱᱟ ᱪᱟᱣᱞᱮ ᱥᱚᱣᱼᱟ ᱚᱱᱟ ᱪᱟᱣᱞᱮ ᱵᱟᱝ ᱥᱚ ᱨᱮᱦᱚᱸ ᱡᱚᱠᱷᱚᱱ ᱚᱝᱠᱟ ᱛᱟᱥᱮ ᱨᱮ ᱠᱟᱹᱴᱤᱡ ᱜᱚᱱᱰᱚᱜᱳᱞ ᱦᱩᱭᱩᱜᱼᱟ ᱛᱚᱠᱷᱚᱱ ᱚᱱᱟ ᱪᱟᱣᱞᱮ ᱨᱟᱹᱯᱩᱫ ᱫᱟᱲᱮᱭᱟᱜᱼᱟ ᱟᱫᱚ ᱜᱚᱝᱠᱮ ᱦᱩᱲᱩ ᱞᱚᱦᱩ ᱥᱮᱫ ᱞᱤᱧ ᱪᱟᱞᱟᱜ ᱠᱟᱱᱟ ᱡᱚᱠᱷᱚᱱ ᱟᱞᱮ ᱫᱚ ᱦᱩᱲᱩ ᱞᱟᱹᱦᱩᱫ ᱞᱮ ᱤᱫᱤᱭᱟ ᱦᱮᱸᱥᱮ ᱦᱮᱞᱟᱣ ᱠᱟᱱᱟᱞᱤᱧ ᱟᱫᱚ ᱟᱞᱮ ᱫᱚ ᱯᱳᱭᱞᱩ ᱡᱚᱠᱷᱟ ᱞᱮ ᱢᱤᱫ ᱪᱷᱚᱴ ᱞᱮ ᱞᱟᱹᱦᱩᱫ ᱠᱮᱫ ᱜᱮ ᱦᱮᱸ ᱥᱮ ᱞᱟᱹᱦᱩ ᱠᱟᱛᱮ ᱛᱟᱣ ᱚᱱᱟ ᱨᱮᱫᱚ ᱦᱩᱲᱩ ᱦᱩᱲᱩ ᱠᱤᱪᱩ ᱯᱟᱨᱚᱢᱚᱜ ᱜᱮᱭᱟ ᱦᱮᱸ ᱥᱮ ᱵᱷᱟᱹᱜᱤ ᱞᱮᱠᱟ ᱵᱟᱝ ᱞᱟᱹᱦᱩᱫᱚᱜᱼᱟ ᱫᱚᱥᱟᱨ ᱫᱚᱥᱟᱨ ᱵᱟᱨ ᱨᱮ ᱟᱞᱮ ᱫᱚ ᱯᱩᱨᱟᱹ ᱪᱟᱣᱞᱮ ᱵᱷᱟᱹᱜᱤ ᱞᱮᱠᱟ ᱪᱟᱣᱞᱮᱜᱼᱟ᱾ ᱟᱨ ᱛᱟ ᱢᱮᱱ ᱛᱮᱫᱚ ᱚᱱᱟ ᱠᱟᱹᱴᱤᱡ ᱦᱮᱲᱮ ᱠᱚᱫᱚ ᱪᱟᱞᱟᱣ ᱛᱚᱨᱟᱜ ᱜᱮᱭᱟ᱾ ᱦᱩᱲᱩ ᱵᱟᱝ ᱪᱟᱞᱟᱜ ᱨᱮᱦᱚᱸ ᱦᱮᱲᱮ ᱫᱚ ᱪᱟᱞᱟᱜ ᱜᱮᱭᱟ ᱟᱨ ᱟᱯᱮ ᱥᱮᱫ ᱫᱚ ᱪᱮᱫ ᱯᱮ ᱞᱟᱹᱭᱟ? ᱟᱫᱚ ᱦᱮᱲᱮ ᱪᱟᱞᱟᱜᱼᱟ ᱟᱫᱚ ᱚᱱᱟ ᱫᱚ ᱵᱚᱥᱛᱟ ᱨᱮᱦᱚᱸ ᱚᱱᱠᱟ ᱯᱮᱠᱤᱝ ᱟᱞᱮ ᱫᱚᱥᱟᱨ ᱡᱚᱠᱚᱡ ᱨᱮᱫᱚ ᱦᱮᱸᱥᱮ ᱵᱟᱨ ᱫᱷᱟᱣ ᱨᱮᱫᱚ ᱚᱱᱟ ᱫᱚ ᱵᱚᱥᱛᱟ ᱞᱮ ᱥᱟᱢᱵᱟᱣᱟ ᱟ ᱡᱟᱦᱟᱸ ᱞᱩᱵᱩᱜ ᱫᱚ ᱞᱩᱵᱩᱜ ᱫᱚᱞᱮ ᱤᱫᱤᱭ ᱛᱟᱦᱮᱸᱱᱟ ᱚᱲᱟᱜ ᱫᱚ ᱵᱟᱞᱮ ᱟᱹᱠᱷᱨᱤᱧ ᱠᱟᱜ᱾ ᱪᱮᱫᱟᱜ ᱥᱮ ᱚᱲᱟᱜ ᱠᱚᱨᱮ ᱥᱤᱢ ᱰᱟᱝᱨᱟ ᱥᱩᱠᱨᱤ ᱠᱟᱰᱟ ᱠᱚ ᱢᱮᱱᱟᱜ ᱟᱠᱟᱫ ᱠᱚᱣᱟ ᱦᱮᱸᱥᱮ᱾ ᱩᱱᱠᱩ ᱡᱚᱢ ᱮᱢ ᱜᱟᱱᱚᱜ ᱜᱮᱭᱟ᱾ ᱚᱱᱟ ᱵᱟᱠᱷᱨᱟ ᱞᱮ ᱩᱱᱠᱩ ᱞᱮ ᱤᱫᱤᱭᱟ ᱟᱫᱚ ᱜᱚᱝᱠᱮ ᱚᱸ ᱚᱠᱟ ᱚᱠᱟ ᱚᱠᱛᱚ ᱫᱚ ᱧᱮᱞ ᱟᱠᱟᱱᱟ ᱡᱮ ᱱᱚᱜ ᱚᱭ ᱡᱟᱦᱟᱸ ᱫᱚ ᱞᱩᱵᱩᱜ ᱥᱟᱶᱛᱮ ᱪᱟᱣᱞᱮ ᱦᱚᱸ ᱠᱤᱪᱷᱩ ᱢᱮᱥᱤᱱ ᱚᱱᱠᱟ ᱚᱠᱟ ᱫᱚᱠᱟᱱ ᱚᱱᱠᱟ ᱵᱷᱟᱹᱜᱤ ᱞᱮᱠᱟ ᱵᱟᱠᱚ ᱫᱟᱲᱮᱭᱟᱜᱼᱟ᱾ ᱦᱮᱸ ᱦᱮᱞᱳ ᱦᱳᱠ ᱟᱫᱚ ᱯᱟᱨᱚᱢ ᱦᱚᱪᱚᱭᱮᱫ ᱛᱟᱦᱮᱱᱟᱠᱚ ᱟᱫᱚ ᱚᱱᱟᱜᱮ ᱵᱟᱞᱮ ᱫᱚᱦᱚ ᱦᱚᱴᱚ ᱠᱟᱜᱼᱟ ᱟᱞᱮ ᱫᱚ ᱞᱩᱵᱩᱜ ᱫᱚ ᱟᱞᱮ ᱫᱚᱞᱮ ᱟᱬᱜᱩ ᱛᱚᱨᱟᱭᱟ ᱚᱲᱟᱜ ᱥᱮᱫ ᱜᱮ ᱟᱨ ᱚᱲᱟᱜ ᱟᱹᱜᱩ ᱠᱟ ᱠᱟᱛᱮᱫ ᱜᱮ ᱦᱚᱸᱜᱼᱚᱭ, ᱡᱟᱦᱟᱸ ᱫᱚ ᱯᱷᱟᱹᱛᱭᱟᱹᱜ ᱛᱮᱠᱚ ᱜᱩᱢ ᱛᱟᱦᱮᱱᱟ ᱜᱩᱢ ᱠᱟᱛᱮᱜ ᱚᱱᱟ ᱦᱮᱲᱮ ᱠᱟᱛᱮᱫ ᱠᱚ ᱥᱚᱨᱟᱣ ᱠᱮᱫᱤᱭᱟ ᱮᱱᱠᱷᱟᱱ ᱟᱨ ᱵᱟᱸᱫᱮ ᱨᱮᱠᱚ ᱵᱟᱸᱫᱮ ᱠᱟᱛᱮᱫ ᱠᱚ ᱫᱚᱦᱚᱭᱟ ᱥᱮ ᱰᱨᱟᱢ ᱠᱚᱨᱮ ᱠᱚ ᱫᱚᱦᱚᱭᱟ ᱪᱟᱣᱞᱮ ᱯᱷᱨᱮᱥ ᱪᱟᱣᱞᱮ ᱡᱟᱦᱟᱸ ᱫᱚ ᱚᱲᱟᱜ ᱪᱟᱣᱞᱮ ᱪᱟᱥ ᱠᱟᱛᱮᱜ ᱡᱟᱦᱟᱸ ᱫᱚ ᱜᱩᱢ ᱯᱷᱟᱨᱪᱟ ᱠᱟᱛᱮᱜ ᱦᱟᱴᱟᱜ ᱛᱮ ᱜᱩᱢ ᱯᱷᱟᱨᱪᱟ ᱠᱟᱛᱮᱜ ᱮ ᱫᱚᱦᱚ ᱠᱟᱜᱼᱟ ᱠᱚ ᱟᱞᱮ ᱥᱮᱫ ᱫᱚ ᱚᱱᱠᱟ ᱡᱳᱨ ᱚᱸᱻ ᱢᱤᱫ ᱥᱮᱨᱢᱟ ᱪᱷᱚ ᱢᱟᱥ ᱥᱮ ᱪᱷᱚ ᱪᱟᱸᱫᱳ ᱨᱮᱭᱟᱜ ᱢᱤᱫ ᱥᱮᱨᱢᱟ ᱪᱷᱚ ᱪᱟᱸᱫᱳ ᱨᱮᱭᱟᱜ ᱚᱱᱠᱟ ᱞᱮ ᱟᱨᱡᱟᱣ ᱫᱚᱦᱚ ᱠᱟᱜᱼᱟ ᱪᱮᱫᱟᱜ ᱥᱮ ᱟᱞᱮ ᱥᱮᱫ ᱫᱚ ᱩᱱᱟᱹᱜ ᱞᱚᱜᱚᱱ ᱵᱟᱭ ᱫᱟᱜᱽ ᱜᱮᱭᱟ ᱾ ᱟᱠᱟᱞ ᱠᱚᱦᱚᱸ ᱦᱤᱡᱩᱜ ᱜᱮᱭᱟ ᱢᱟᱡᱷᱮ ᱢᱟᱡᱷᱮ ᱟᱨ ᱟᱠᱟᱞ ᱦᱚᱸ ᱦᱮᱡ ᱫᱟᱲᱮᱭᱟᱜᱼᱟ ᱠᱳᱱᱳ ᱟᱞᱮ ᱥᱮᱫ ᱫᱚ ᱴᱷᱤᱠ ᱵᱟᱹᱱᱩᱜᱼᱟ ᱾ ᱫᱷᱤᱨᱤ ᱫᱤᱥᱚᱢ ᱮᱞᱟᱠᱟ ᱠᱟᱱᱟᱞᱮ ᱥᱮ ᱾ ᱟᱫᱚ ᱚᱱᱟ ᱠᱷᱟᱹᱛᱤᱨ ᱛᱮ ᱠᱟᱹᱴᱤᱡ ᱵᱮᱥᱤ ᱜᱮᱞᱮ ᱩᱸᱻ ᱪᱟᱣᱞᱮ ᱠᱟᱜᱼᱟ ᱚᱱᱟ ᱥᱟᱶᱛᱮ ᱦᱩᱲᱩ ᱠᱚᱦᱚᱸ ᱞᱮ ᱫᱚᱦᱚ ᱵᱟᱧᱪᱟᱣ ᱠᱟᱜᱼᱟ, ᱡᱩᱫᱤ ᱮ ᱡᱩᱫᱤ ᱡᱩᱫᱤ ᱵᱟᱭ ᱫᱟᱜᱟ ᱦᱤᱡᱩᱜ ᱠᱟᱱ ᱵᱚᱪᱷᱚᱨ ᱚᱱᱟ ᱦᱚᱸ ᱪᱟᱣᱞᱮ ᱠᱟᱛᱮᱫ ᱡᱚᱢ ᱜᱟᱱᱚᱜᱼᱟ ᱾ ᱡᱩᱫᱤ ᱫᱟᱜᱟᱭ ᱛᱚ ᱮᱱᱠᱷᱟᱱ ᱫᱚ ᱚᱱᱟᱜᱮ ᱤᱛᱟᱹ ᱠᱟᱛᱮᱫ ᱮᱨ ᱜᱟᱱᱚᱜᱼᱟ ᱾ ᱟᱫᱚ ᱚᱱᱟ ᱦᱩᱲᱩ ᱫᱚ ᱚᱱᱠᱟ ᱤᱛᱟᱹ ᱦᱩᱲᱩ ᱫᱚ ᱟᱞᱮ ᱫᱚ ᱵᱟᱞᱮ ᱛᱤᱠᱤ ᱠᱮᱭᱟ ᱾ ᱵᱟᱰᱟᱭ ᱜᱮᱭᱟ ᱵᱚᱱ ᱤᱛᱟᱹ ᱞᱮᱠᱷᱟᱡ ᱡᱟᱦᱟᱸ ᱤᱛᱟᱹ ᱦᱩᱲᱩ ᱫᱚ ᱛᱤᱠᱤ ᱵᱟᱝ ᱜᱟᱱᱚᱜᱼᱟ ᱵᱟᱠᱷᱟᱡ ᱵᱟᱝ ᱫᱟᱨᱮᱜᱼᱟ ᱾ ᱚᱱᱟ ᱠᱷᱟᱹᱛᱤᱨ ᱚᱱᱟ ᱠᱚᱫᱚ ᱟᱞᱟᱫᱟ ᱞᱮ ᱫᱚᱦᱚ ᱠᱟᱜ ᱜᱮᱭᱟ ᱾ ᱛᱚᱵᱮ ᱜᱚᱝᱠᱮ ᱟᱯᱮ ᱥᱮᱫ ᱜᱮ ᱚᱠᱟ ᱞᱮᱠᱟ?
ᱦᱳᱭ ᱟᱫᱚ ᱜᱚᱝᱠᱮ ᱟᱞᱮ ᱥᱮᱫ ᱦᱚᱸ ᱚᱱᱠᱟ ᱜᱮ ᱾ ᱟᱞᱮ ᱫᱚ ᱚᱱᱮ ᱞᱮ ᱫᱚᱦᱚ ᱠᱟᱜᱼᱟ ᱟᱨ ᱟᱞᱮ ᱫᱚ ᱚᱱᱠᱟ ᱦᱚᱲᱚ